ᱦᱮᱸ ᱜᱚᱢᱠᱮ ᱡᱚᱦᱟᱨ ᱜᱮ ᱛᱟᱯᱚᱨᱮ ᱚᱲᱟᱜ ᱠᱚᱨᱮ ᱥᱟᱱᱟᱢ ᱠᱚ ᱚᱠᱟᱞᱮᱠᱟ ᱱᱟᱯᱟᱭ ᱜᱮᱛᱚ᱾
ᱦᱚᱸ ᱡᱷᱚᱛᱚ ᱜᱮ ᱱᱟᱯᱟᱭ ᱜᱮ ᱢᱮᱱᱟᱜ ᱟᱠᱟᱜ ᱠᱚᱣᱟ᱾
ᱦᱩᱸ ᱦᱩᱸ ᱦᱮᱸ ᱱᱤᱛᱚᱜ ᱪᱟᱸᱫᱳ ᱵᱚᱸᱜᱟ ᱟᱜ ᱫᱟᱭᱟ ᱛᱮᱫᱚ ᱦᱟᱸᱜ ᱡᱚᱛᱚ ᱦᱚᱲ ᱱᱤᱛᱚᱜ ᱱᱟᱯᱟᱭ ᱱᱟᱯᱟᱭ ᱜᱮ ᱢᱮᱱᱟᱜ ᱞᱮᱭᱟ ᱚᱲᱟᱜ ᱠᱚᱨᱮ ᱦᱚᱸ ᱥᱟᱱᱟᱢ ᱠᱚᱜᱮ ᱱᱟᱯᱟᱭ ᱠᱚᱜᱮ ᱢᱮᱱᱟᱜ ᱠᱚᱣᱟ᱾ ᱦᱮᱸ ᱟᱨ ᱛᱟᱯᱚᱨᱮ ᱛᱟᱦᱚᱞᱮ ᱠᱟᱹᱢᱤ ᱠᱟᱹᱥᱱᱤ ᱠᱚᱫᱚ ᱪᱮᱫ ᱠᱚ ᱦᱩᱭᱩᱜ ᱠᱟᱱᱟ?
ᱠᱟᱹᱢᱤ ᱠᱟᱡᱽ ᱫᱚ ᱱᱤᱭᱟᱹ ᱨᱮᱫᱚ ᱫᱚ ᱵᱮᱠᱟᱨ ᱜᱮ ᱢᱮᱱᱟᱜ ᱟᱠᱟᱫᱤᱧᱟ ᱠᱟᱹᱢᱤ ᱠᱟᱡᱽ ᱠᱚ ᱵᱟᱝ ᱧᱟᱢᱚᱜ ᱠᱟᱱᱟ᱾ ᱠᱟᱱᱟ ᱚᱱᱠᱟᱱᱟᱜ ᱫᱚ ᱪᱮᱫ ᱦᱚᱸ
ᱦᱮᱸ ᱟᱨ ᱛᱟᱦᱚᱞᱮ ᱚᱞᱚᱜ ᱯᱟᱲᱦᱟᱣ ᱠᱚᱫᱚ ᱪᱮᱫ ᱠᱚᱢᱯᱞᱤᱴ ᱠᱟᱱᱟ ᱥᱮ ᱪᱟᱞᱟᱜ ᱠᱟᱱᱟ ᱚᱱᱠᱟ ᱞᱮᱠᱟ᱾
ᱚᱞᱚᱜ ᱯᱟᱲᱦᱟᱣ ᱠᱚᱫᱚ ᱠᱚᱢᱯᱞᱤᱴ ᱠᱟᱱᱟ ᱜᱚᱴᱟ ᱫᱤᱱ ᱞᱟᱦᱟᱜᱮ ᱦᱩᱭ ᱮᱱᱟ᱾
ᱚᱸ ᱩᱸ ᱟᱨ ᱛᱟᱦᱚᱞᱮ, ᱮᱸ ᱚᱞᱚᱜ ᱯᱟᱲᱦᱟᱣ ᱠᱚ ᱚᱱᱛᱮ ᱟᱯᱮ ᱚᱱᱛᱮ ᱛᱟᱦᱚᱞᱮ ᱯᱟᱹᱴᱷᱩᱣᱟᱹ ᱠᱚ ᱚᱠᱟ ᱞᱮᱠᱟ ᱢᱟᱱᱮ ᱩᱱᱠᱩᱣᱟᱜ ᱟᱨᱠᱤ ᱡᱟᱦᱟᱸ ᱫᱚ ᱚᱞᱚᱜ ᱯᱟᱲᱦᱟᱣ ᱪᱮᱛᱟᱱ ᱡᱟᱸᱦᱟᱸ ᱴᱟᱱ ᱥᱮ ᱫᱚᱨᱚᱫ ᱚᱱᱟ ᱫᱚ ᱪᱮᱫ ᱞᱮᱠᱟ ᱧᱮᱞᱚᱜ-ᱟ, ᱱᱟᱦᱟᱜ ᱯᱟᱹᱴᱷᱩᱣᱟᱹ ᱠᱚᱣᱟᱜ ᱨᱮ᱾
ᱟᱞᱮ ᱱᱚᱛᱮ ᱫᱚ ᱚᱞᱚᱜ ᱯᱟᱲᱦᱟᱜ ᱯᱟᱹᱴᱷᱩᱣᱟᱹ ᱠᱚᱣᱟᱜ ᱫᱚ ᱟᱹᱰᱤ ᱜᱮ
ᱵᱮᱠᱟᱨ, ᱥᱟᱱᱛᱟᱲ ᱠᱚᱣᱟᱜ ᱫᱚ ᱧᱮᱞᱚᱜ ᱠᱟᱱᱟ ᱱᱤᱭᱟᱹ ᱠᱚᱴᱟ ᱫᱤᱱ ᱫᱚ, ᱞᱟᱦᱟ ᱞᱮᱠᱟ ᱡᱟᱸᱦᱟᱸ ᱞᱮᱠᱟ ᱠᱚ ᱯᱟᱲᱟᱜ ᱛᱟᱦᱮᱡ ᱱᱚᱝᱠᱟ ᱫᱚ ᱱᱮᱛᱟᱨᱟᱜ ᱴᱟᱱ ᱫᱚ ᱵᱟᱹᱱᱩᱜ ᱠᱟᱜ ᱛᱟᱠᱚᱣᱟ᱾
ᱦᱮᱸ ᱵᱟᱝ ᱤᱥᱠᱩᱞ ᱠᱚ ᱵᱤᱫᱽᱫᱟᱹ ᱜᱟᱲ ᱠᱚ ᱚᱱᱠᱟ ᱞᱮᱠᱟ ᱢᱮᱱᱟᱜ ᱟᱥᱮ ᱵᱟᱝ ᱥᱩᱨ ᱥᱩᱯᱩᱨ ᱠᱚᱨᱮ ᱥᱮ᱾
ᱟᱨ ᱦᱟᱸᱜ
ᱚᱱ
ᱟᱞᱮ ᱱᱚᱛᱮ ᱫᱚ ᱥᱩᱨ ᱥᱩᱨ ᱜᱮ ᱤᱥᱠᱩᱞ ᱠᱚᱫᱚ ᱢᱮᱱᱟᱜ-ᱟ᱾ ᱵᱟᱝᱞᱟ ᱢᱤᱰᱤᱭᱟᱢ ᱦᱚᱸ ᱢᱮᱱᱟᱜᱼᱟ᱾ ᱥᱟᱱᱛᱟᱞᱤ ᱢᱤᱰᱤᱭᱟᱢ ᱦᱚᱸ ᱟᱹᱰᱤ ᱟᱭᱢᱟ ᱜᱮᱠᱚ ᱠᱷᱩᱞᱟᱹᱣ, ᱡᱟᱹᱥᱛᱤ ᱱᱤᱭᱟᱹ ᱜᱷᱟᱹᱲᱤᱡ ᱫᱚ ᱧᱮᱞᱚᱜ ᱠᱟᱱᱟ ᱡᱮ ᱥᱟᱱᱛᱟᱞᱤ ᱛᱮᱜᱮ ᱠᱚ ᱯᱟᱲᱦᱟᱜ ᱠᱟᱱᱟ ᱡᱟᱹᱥᱛᱤ᱾ ᱮᱱᱛᱮ ᱨᱮᱦᱚᱸ ᱥᱟᱱᱛᱟᱞᱤ ᱢᱤᱰᱤᱭᱟᱢ ᱪᱟᱹᱞᱩ ᱟᱠᱟᱱ ᱨᱮᱦᱚᱸ ᱢᱮᱱᱠᱷᱟᱱ ᱥᱟᱱᱛᱟᱞ ᱯᱟᱹᱴᱷᱩᱣᱟᱹ ᱠᱚᱣᱟᱜ ᱫᱚ ᱚᱱᱟ ᱪᱮᱛᱟᱱ ᱨᱮ ᱠᱚᱱᱚ ᱟᱜᱽᱨᱚᱦᱚ ᱵᱟᱹᱱᱩᱜ ᱛᱟᱠᱚᱣᱟ ᱚᱞᱚᱜ ᱯᱟᱲᱦᱟᱜ ᱞᱟᱹᱜᱤᱫ᱾
ᱦᱩᱸ ᱦᱮᱸ ᱢᱟᱱᱮ ᱥᱟᱱᱛᱟᱞᱤ ᱢᱤᱰᱤᱭᱟᱢ ᱨᱮᱱᱟᱜ ᱡᱟᱸᱦᱟᱸ ᱵᱮᱲᱟ ᱛᱟᱨᱟᱥ ᱚᱱᱟ ᱫᱚ ᱯᱟᱲᱦᱟᱣ ᱟᱠᱟᱱ ᱜᱮᱭᱟ ᱚᱱᱟ ᱠᱚᱨᱮ ᱫᱚ ᱵᱟᱝ᱾ ᱢᱮᱱᱠᱷᱟᱱ ᱟᱫᱚ ᱯᱟᱹᱴᱷᱣᱟᱹ ᱠᱚᱦᱚᱸ ᱟᱫᱚ ᱯᱟᱲᱦᱟᱣ ᱟᱠᱟᱱ ᱠᱷᱟᱡ ᱫᱚ ᱢᱟᱱᱮ ᱫᱤᱱ ᱫᱤᱱ ᱛᱮᱠᱚ ᱦᱩᱭᱩᱜ᱾ ᱜᱮᱭᱟ ᱦᱟᱸᱜ, ᱦᱮᱸ ᱮᱦᱚᱵ ᱡᱤᱱᱤᱥ ᱥᱮ ᱢᱤᱫ ᱫᱷᱟᱣ ᱮᱦᱚᱵ ᱜᱮ ᱦᱩᱭᱩᱜ ᱠᱟᱱᱟ ᱫᱟᱢ ᱠᱤᱱᱛᱩ ᱮᱦᱚᱵ ᱞᱮᱱᱠᱷᱟᱱ ᱠᱷᱟᱡ ᱫᱚ ᱦᱩᱭᱩᱜ ᱜᱮᱭᱟ ᱵᱟᱝ ᱫᱚ ᱵᱟᱝ ᱪᱟᱞᱟᱜ-ᱟ᱾ ᱚᱱᱟ ᱫᱚ ᱟᱹᱰᱤ ᱱᱟᱯᱟᱭ ᱠᱟᱛᱷᱟ ᱮᱦᱚᱵ ᱠᱟᱱ ᱠᱷᱟᱡ ᱦᱩᱸ
ᱮᱠᱫᱚᱢ ᱥᱟᱹᱨᱤ ᱠᱟᱛᱷᱟ ᱜᱮ ᱢᱤᱫ ᱫᱷᱟᱣ ᱡᱟᱦᱟᱸ ᱮᱛᱚᱦᱚᱵᱚᱜ-ᱟ ᱢᱮᱱᱠᱷᱟᱱ ᱚᱱᱟ ᱫᱚ ᱫᱤᱱᱟᱹᱢ ᱫᱤᱱᱟᱹᱢ ᱛᱮ ᱠᱟᱹᱴᱤᱡ ᱠᱟᱹᱴᱤᱡ ᱛᱮ ᱵᱟᱹᱲᱛᱤ ᱤᱫᱤᱜ-ᱟ ᱞᱟᱦᱟ ᱥᱮᱫ
ᱦᱮᱸ ᱦᱮᱸ ᱧᱮᱞ ᱞᱮᱠᱷᱟᱡ ᱫᱚ ᱚᱱᱮ ᱴᱷᱚᱯ ᱫᱟᱜ ᱛᱮᱦᱚᱸ ᱜᱟᱹᱰᱭᱟᱹ ᱯᱮᱨᱮᱡᱚᱜ ᱵᱟᱝ ᱠᱟᱛᱷᱟ ᱨᱮᱢᱟ ᱢᱮᱱᱟᱜ-ᱟ᱾
ᱦᱮᱸ ᱦᱮᱸ
ᱢᱤᱫ ᱞᱮᱛᱟᱲ ᱜᱮ ᱡᱩᱫᱤ ᱴᱷᱚᱯ ᱟᱠᱟᱱ ᱛᱟᱦᱮᱱᱟ ᱚᱱᱟᱛᱮᱦᱚᱸ ᱢᱤᱫᱴᱮᱱ ᱜᱟᱹᱰᱭᱟᱹ ᱯᱮᱨᱮᱡᱚᱜ-ᱟ ᱥᱮ ᱵᱟᱹᱞᱛᱤ ᱦᱚᱸ ᱯᱮᱨᱮᱡᱚᱜ-ᱟ᱾
ᱦᱩᱸ ᱟᱯᱮ ᱥᱮᱫ ᱫᱚ ᱪᱮᱫ ᱞᱮᱠᱟ ᱚᱱᱟ ᱚᱞᱚᱜ ᱯᱟᱲᱦᱟᱣ ᱤᱫᱤ ᱠᱟᱛᱮᱫ?
ᱟᱞᱮ ᱥᱮᱫ ᱦᱚᱸ ᱚᱞᱚᱜ ᱯᱟᱲᱦᱟᱜ ᱤᱫᱤ ᱠᱟᱛᱮᱫ ᱫᱚ ᱢᱚᱴᱟᱢᱩᱴᱤ ᱚᱞᱚᱜ ᱯᱟᱲᱦᱟᱜ ᱨᱮᱱᱟᱜ ᱵᱮᱲᱟ ᱛᱟᱨᱟᱥ ᱛᱚ ᱥᱮᱴᱮᱨ ᱠᱟᱱ ᱜᱮᱭᱟ, ᱢᱮᱱᱠᱷᱟᱱ ᱯᱟᱹᱴᱷᱩᱣᱟᱹ ᱠᱚᱣᱟᱜ ᱦᱚᱸ ᱢᱟᱱᱮ ᱮᱠᱟᱞ ᱵᱟᱹᱱᱩᱜ ᱫᱚᱨᱚᱛ ᱵᱟᱱᱩᱜ ᱛᱚᱠᱚ ᱚᱱᱠᱟ ᱦᱚᱸ ᱵᱟᱝ ᱦᱮᱸ ᱟᱹᱰᱤ ᱠᱚ ᱥᱟᱸᱜᱮ ᱠᱟᱱᱟ ᱥᱟᱸᱜᱮ ᱫᱚ ᱟᱨ ᱢᱤᱰᱤᱭᱟᱢ ᱠᱚᱦᱚᱸ ᱢᱮᱱᱟᱜ ᱜᱮᱭᱟ ᱠᱟᱹᱴᱤᱡ ᱥᱟᱺᱜᱤᱧ ᱥᱟᱺᱜᱤᱧ ᱠᱚᱨᱮ ᱟᱨ ᱥᱩᱨ ᱥᱩᱯᱩᱨ ᱠᱚᱨᱮ ᱤᱥᱠᱩᱞ ᱢᱮᱱᱟᱜ ᱨᱮᱦᱚᱸ ᱟᱫᱚ ᱵᱟᱝᱞᱟ ᱢᱤᱰᱤᱭᱟᱢ ᱡᱚᱛᱚ ᱨᱮᱫᱚ ᱥᱟᱱᱛᱟᱞᱤ ᱢᱤᱰᱤᱭᱟᱢ ᱫᱚ ᱟᱹᱣᱨᱤᱭᱟᱜ-ᱟ ᱟᱨ ᱞᱮᱝᱜᱩᱭᱮᱡᱽ ᱛᱮ ᱠᱚᱞᱮᱡᱽ ᱠᱚᱨᱮ ᱫᱚ ᱞᱮᱝᱜᱩᱭᱮᱡᱽ ᱛᱮ ᱢᱮᱱᱟᱜ-ᱟ᱾ ᱠᱚᱞᱮᱡᱽ ᱵᱤᱥ ᱛᱟᱯᱚᱨᱮ ᱡᱮᱜᱮᱫ ᱵᱤᱨᱫᱽᱫᱟᱹᱜᱟᱲ ᱠᱚᱨᱮᱫ ᱫᱚ ᱚᱱᱟ ᱠᱚᱨᱮ ᱫᱚ ᱢᱤᱰᱤᱭᱟᱢ ᱢᱤᱰᱤᱭᱟᱢ ᱛᱮᱫᱚ ᱦᱩᱭ ᱠᱟᱱᱟ ᱢᱤᱫᱵᱟᱨ ᱴᱷᱮᱱ ᱟᱨ ᱞᱮᱝᱜᱩᱭᱮᱡ ᱛᱮᱫᱚ ᱢᱮᱱᱟᱜ ᱜᱮᱭᱟ ᱦᱟᱸᱜ
ᱛᱟᱦᱚᱞᱮ ᱟᱯᱮ ᱥᱮᱜ ᱦᱚ ᱢᱤᱰᱤᱭᱟᱢ ᱠᱚᱢ ᱵᱤᱥᱤ ᱠᱟᱱ ᱜᱮᱭᱟ
ᱦᱩᱸ ᱠᱚᱢ ᱵᱮᱥᱤ ᱫᱚ ᱢᱮᱱᱟᱜ ᱜᱮᱭᱟ᱾ ᱦᱩᱸ
ᱥᱟᱱᱛᱟᱲ ᱠᱚ
ᱟᱨ ᱯᱟᱹᱴᱷᱣᱟᱹ ᱠᱚᱦᱚᱸ ᱠᱚ ᱧᱮᱞᱚᱜ ᱠᱟᱱ ᱜᱮᱭᱟ ᱥᱟᱸᱜᱮ ᱜᱮ ᱦᱟᱸᱜ ᱦᱮ
ᱟᱨ ᱱᱮᱛᱟᱨ ᱫᱚ ᱡᱟᱹᱥᱛᱤ ᱧᱮᱞᱚᱜ ᱠᱟᱱᱟ ᱡᱟᱦᱟ ᱥᱟᱱᱛᱟᱞᱤ ᱢᱤᱰᱤᱭᱟᱢ ᱪᱟᱹᱞᱩᱣᱟᱠᱟᱱ ᱠᱷᱟᱹᱛᱤᱨ ᱠᱤᱪᱷᱩᱴᱟ ᱠᱚ ᱧᱮᱞᱚᱜ ᱠᱟᱱᱟ ᱯᱟᱹᱴᱷᱩᱣᱟᱹ ᱠᱚ ᱡᱩᱫᱤ ᱥᱟᱱ ᱥᱟᱱᱛᱟᱞᱤ ᱢᱤᱰᱤᱭᱟᱢ ᱵᱟᱝ ᱪᱟᱹᱞᱩ ᱠᱚᱜ-ᱟ ᱛᱟᱦᱮᱞᱮ ᱥᱟᱱᱛᱟᱲ ᱯᱟᱹᱴᱷᱩᱣᱟᱹ ᱠᱚᱫᱚ ᱮᱠᱫᱚᱢ ᱜᱮ ᱵᱟᱝᱠᱚ ᱚᱞᱚᱜ ᱯᱟᱲᱦᱟᱣ ᱠᱚᱣᱟ ᱤᱧᱟᱹᱜ ᱢᱚᱱᱮ ᱛᱮᱫᱚ ᱞᱟᱹᱭ ᱫᱟᱭ
ᱦᱩ ᱦᱮᱸ ᱟᱫᱚ ᱚᱱᱮ ᱯᱟᱲᱦᱟᱣ ᱠᱚᱜ ᱨᱮᱦᱚᱸ ᱠᱚ ᱚᱞᱚᱜ ᱯᱟᱲᱦᱟᱣ ᱠᱚᱨᱮ ᱦᱚᱸ ᱠᱚ ᱟᱫᱚ ᱚᱱᱟ ᱫᱚ ᱚᱲᱟᱜ ᱦᱚᱲ ᱪᱮᱛᱟᱱ ᱟᱨᱠᱤ ᱱᱤᱨᱵᱷᱚᱨ ᱠᱚᱜ-ᱟ ᱦᱮᱸ ᱥᱮ ᱚᱲᱟᱜ ᱦᱚᱲ ᱥᱮ ᱜᱟᱨᱡᱮᱱ ᱡᱟᱸᱦᱟᱭ ᱟᱭᱳ ᱵᱟᱵᱟ ᱩᱱᱠᱤᱱ ᱛᱤᱱᱟᱹᱜ ᱴᱟ ᱠᱤᱱ ᱜᱟᱭᱤᱰ ᱫᱟᱲᱮᱭᱟᱭ ᱠᱟᱱᱟ ᱦᱮᱸ ᱩᱱᱟᱹᱜ ᱴᱟᱠ ᱜᱮ ᱜᱤᱫᱽᱨᱟᱹᱭ ᱦᱩᱭᱩᱜ ᱠᱟᱱᱟ ᱟᱨ ᱵᱟᱠᱷᱟᱡ ᱫᱚ ᱵᱟᱝ ᱜᱮ ᱟᱡ ᱱᱤᱡᱮ ᱛᱮᱫᱚ ᱱᱮᱛᱟᱨ ᱠᱚ ᱜᱤᱫᱽᱨᱟᱹ ᱫᱚ ᱵᱟᱝᱠᱚ ᱯᱟᱲᱦᱟᱜ ᱟᱥᱮ ᱦᱮᱸ
ᱦᱮᱸ ᱱᱮᱛᱟᱨ ᱫᱚ ᱚᱱᱠᱟ ᱜᱮ ᱡᱟᱹᱥᱛᱤ ᱦᱟᱴ ᱯᱟᱛᱟ ᱱᱚᱣᱟ ᱠᱚᱜᱮ ᱧᱮᱞᱚᱜ ᱠᱟᱱᱟ ᱛᱚ᱾ ᱱᱟᱹ ᱪᱮᱫ ᱤᱱᱟᱹ ᱠᱷᱟᱹᱛᱤᱨ
ᱠᱤᱱ ᱥᱚᱢᱚᱭ ᱞᱮᱱᱠᱷᱟᱡ ᱟᱫᱚ ᱵᱟᱝ ᱠᱟᱛᱷᱟ ᱫᱚ ᱦᱩᱭᱩᱜ ᱠᱟᱱᱟ ᱢᱤᱫᱴᱮᱱ ᱠᱟᱛᱷᱟ ᱦᱩᱭᱩᱜ ᱠᱟᱱᱟ ᱜᱤᱫᱽᱨᱟᱹ ᱫᱚ ᱡᱟᱦᱟᱱᱤᱡ ᱜᱮᱢ ᱵᱮᱱᱟᱣᱮ ᱦᱮ ᱟᱢ ᱫᱚ ᱠᱟᱹᱴᱤᱡ ᱠᱷᱚᱱ ᱜᱮ ᱚᱱᱟᱜᱮ ᱚᱱᱟ ᱨᱮᱜᱮ ᱤᱭᱟᱹ ᱠᱟᱭᱢᱮ ᱡᱟᱦᱟᱱᱤᱡ ᱜᱮ ᱡᱩᱫᱤ ᱵᱮᱱᱟᱣ ᱨᱮᱱᱟᱜ ᱢᱚᱱᱮ ᱠᱟᱫᱟ ᱠᱟᱹᱴᱤᱡ ᱠᱷᱚᱡ ᱚᱱᱟ ᱨᱮᱱᱟᱜ ᱜᱮ ᱠᱷᱮᱞᱱᱟ ᱦᱚᱸ ᱟᱹᱜᱩ ᱟᱭ ᱢᱮ ᱥᱮ ᱚᱱᱟ ᱞᱤᱭᱮ ᱜᱮ ᱠᱩᱠᱢᱩ ᱟᱢ ᱧᱮᱞ ᱦᱚᱪᱚᱭᱮᱢ ᱦᱮᱸ ᱥᱮ ᱠᱟᱹᱴᱤᱡ ᱠᱷᱚᱡ ᱦᱟᱨᱟ ᱞᱮᱱᱠᱷᱟᱡ ᱫᱚ ᱟᱫᱚ ᱚᱱᱟ ᱡᱤᱱᱤᱥ ᱫᱚ ᱠᱟᱹᱴᱤᱡ ᱠᱷᱚᱡ ᱢᱤᱫ ᱨᱚᱠᱚᱢ ᱯᱟᱹᱨᱠᱟᱹᱣ ᱠᱟᱭᱟ ᱦᱟᱨᱟᱜ ᱨᱮᱢ ᱢᱮᱛᱟᱭᱟ ᱢᱤᱫ ᱨᱚᱠᱚᱢ ᱚᱱᱟ ᱠᱤ ᱟᱨ ᱦᱩᱭᱩᱜ-ᱟ᱾ ᱦᱮᱸ ᱥᱮ ᱠᱟᱹᱴᱤᱡ ᱠᱷᱚᱡ ᱫᱚ ᱡᱟᱦᱟᱱᱤᱜ ᱮ ᱵᱮᱱᱟᱣ ᱮ ᱠᱷᱟᱡ ᱫᱚ ᱠᱟᱹᱴᱤᱡ ᱠᱷᱚᱡ ᱜᱮ ᱩᱱᱤ ᱫᱚ ᱪᱟᱪᱚ ᱠᱮᱴᱮᱡᱮ ᱦᱩᱭᱩᱜᱼᱟ ᱚᱱᱟ ᱤᱫᱤ ᱠᱟᱛᱮ ᱜᱮ᱾ ᱮᱸᱰᱮᱠᱷᱟᱱ ᱫᱚ ᱠᱟᱹᱴᱤᱡ ᱦᱚᱭᱛᱳ ᱢᱤᱫᱴᱮᱱ ᱵᱷᱟᱞᱮ ᱢᱤᱫᱴᱮᱱ ᱫᱤᱠ ᱦᱤᱡᱩᱜᱼᱟ, ᱵᱟᱹᱲᱤᱡ ᱥᱮᱫ ᱫᱚ ᱩᱱᱟᱹᱜ ᱮᱠᱴᱟ ᱫᱚ ᱵᱟᱝ ᱪᱟᱞᱟᱜᱼᱟ ᱦᱮᱸ᱾
ᱮᱠᱫᱚᱢ ᱥᱟᱹᱨᱤ ᱠᱟᱛᱷᱟ ᱜᱮ ᱱᱚᱣᱟ ᱫᱚ᱾ ᱟᱵᱚ ᱧᱮᱞᱚᱜ ᱠᱟᱱᱟ ᱮᱴᱟᱜ ᱡᱟᱹᱛᱤ ᱨᱮᱱ ᱡᱟᱸᱦᱟ ᱞᱮᱠᱟ ᱟᱠᱚᱨᱮᱱ ᱜᱤᱫᱽᱨᱟᱹ ᱠᱚ ᱯᱟᱲᱦᱟᱣᱮᱫ ᱠᱚᱣᱟ ᱥᱮ ᱡᱟᱸᱦᱟᱱᱟᱜ ᱠᱚ ᱥᱮᱸᱬᱟᱣ ᱟᱠᱚ ᱠᱟᱱᱟ ᱩᱱᱠᱩ ᱟᱠᱚᱨᱮᱱ ᱜᱤᱫᱽᱨᱟᱹ ᱪᱤᱞᱮ ᱵᱮᱱᱟᱣ ᱥᱟᱱᱟᱭᱮᱫ ᱠᱚᱣᱟ ᱚᱱᱟ ᱤᱫᱤᱠ ᱠᱟᱛᱮ ᱜᱮ ᱡᱟᱹᱥᱛᱤ ᱠᱚ ᱜᱩᱨᱩᱛᱛᱚ ᱠᱚ ᱮᱢᱟ ᱠᱚ ᱠᱟᱱᱟ ᱟᱨ ᱚᱱᱟ ᱤᱫᱤᱠᱟ ᱠᱟᱛᱮ ᱜᱮᱠᱚ ᱚᱞᱚᱜ ᱯᱟᱲᱦᱟᱣ ᱦᱚᱪᱚᱭᱮᱫ ᱛᱮᱠᱚ ᱥᱮᱸᱬᱟ ᱦᱚᱪᱚᱭᱮᱫ ᱠᱚᱣᱟ᱾ ᱚᱱᱟ ᱠᱷᱟᱹᱛᱤᱨ ᱜᱮ ᱩᱱᱠᱩ ᱞᱟᱦᱟ ᱥᱮᱫ ᱠᱚ
ᱞᱟᱦᱟ ᱫᱟᱲᱮᱜ ᱠᱟᱱᱟ ᱾ᱵᱟᱝ ᱧᱮᱞᱚᱜᱼᱟ ᱡᱩᱫᱤ ᱛᱩᱞᱚᱱᱟ ᱢᱩᱞᱚᱠ ᱛᱮ ᱧᱮᱞᱟᱜ ᱧᱮᱞ ᱢᱮ ᱵᱟᱡᱟᱨ ᱠᱚᱨᱮᱱ ᱥᱮ ᱤᱭᱟᱹ ᱠᱚᱨᱮᱱ ᱡᱩᱫᱤ ᱡᱟᱸᱦᱟᱸᱭ ᱠᱤᱨᱠᱮᱴ ᱠᱷᱮᱞ ᱥᱟᱱᱟ ᱠᱟᱫᱮᱭᱟ ᱩᱱᱤ ᱫᱚ ᱧᱮᱞᱢᱮ ᱜᱟᱹᱰᱤ ᱛᱮ ᱠᱚ ᱤᱫᱤ ᱦᱚᱴᱚ ᱠᱟᱭ ᱠᱟᱱᱟ᱾
ᱦᱳᱭ
ᱟᱨ ᱠᱚ ᱟᱹᱜᱩᱭᱮ ᱠᱟᱱᱟ ᱠᱷᱮᱞ ᱞᱟᱸᱜᱟᱜ ᱠᱟᱱᱟᱭ ᱟᱹᱜᱩᱭᱮ ᱠᱚ ᱯᱟᱲᱦᱟᱣ ᱵᱟᱝ ᱯᱟᱲᱦᱟᱣ ᱦᱚᱸ ᱚᱱᱠᱟᱜ ᱜᱮ ᱦᱮᱸ ᱥᱮ᱾ ᱵᱚᱞ ᱠᱷᱮᱞᱳᱜ ᱦᱚᱸ ᱚᱱᱠᱟᱜᱮ ᱟᱨ ᱟᱵᱚ ᱠᱚᱫᱚ᱾ ᱢᱟᱱᱮ ᱪᱟᱞᱟᱣ ᱞᱮᱱᱠᱷᱟᱡ ᱳ ᱩᱱ ᱥᱟᱸᱜᱤᱧ ᱠᱷᱮᱞ ᱫᱟᱲᱮᱟᱢ ᱢᱤᱫᱴᱮᱱ ᱱᱮᱜᱮᱴᱤᱵᱷ ᱢᱮᱱᱛᱮ ᱢᱤᱫᱴᱮᱱ ᱮᱜᱮᱨ ᱞᱮᱠᱟ ᱟᱨᱠᱤ᱾ ᱦᱮᱸ ᱦᱮᱸ
ᱟᱵᱚ, ᱟᱵᱚ, ᱟᱵᱚ ᱥᱟᱶᱛᱟ ᱨᱮ ᱧᱮᱞᱚᱜ ᱠᱟᱱᱟ ᱡᱟᱹᱥᱛᱤ ᱜᱮ ᱨᱮᱸᱜᱮᱡ ᱦᱚᱲ ᱠᱟᱱᱟ ᱵᱚᱱ ᱛᱚ᱾ ᱟᱹᱰᱤ ᱜᱤᱫᱽᱨᱟᱹ ᱡᱩᱫᱤ ᱡᱟᱦᱟᱱᱟᱜ ᱤᱪᱪᱷᱟᱹ ᱢᱮᱱᱟᱜ ᱛᱟᱭᱟ ᱠᱷᱮᱞ ᱤᱫᱤ ᱠᱟᱛᱮᱜ ᱥᱮ ᱚᱱᱠᱟ ᱡᱟᱦᱟᱱᱟᱜ ᱤᱫᱤ ᱠᱟᱛᱮ,
ᱦᱩᱸ
ᱨᱮᱸᱜᱮᱡ ᱱᱟᱪᱟᱨ ᱠᱷᱟᱹᱛᱤᱨ ᱚᱱᱟᱛᱮ ᱵᱟᱵᱚᱱ ᱥᱟᱯᱚᱴ ᱫᱟᱲᱮᱭᱟᱠᱚ ᱠᱟᱱᱟ ᱾
ᱦᱩᱸ ᱦᱩᱸ᱾
ᱚᱱᱟ ᱠᱷᱟᱹᱛᱤᱨ ᱞᱟᱦᱟ ᱥᱮᱫ ᱫᱚ ᱵᱟᱝᱵᱚᱱ ᱥᱮᱱ ᱫᱟᱲᱮᱭᱟᱜ ᱠᱟᱱ᱾
ᱩᱸ ᱦᱩᱸ ᱾ ᱟᱹᱰᱤ ᱡᱟᱦᱟᱸᱭ ᱟᱹᱰᱤ ᱡᱳᱨ ᱡᱟᱦᱟᱸᱭ ᱜᱤᱫᱽᱨᱟᱹ ᱡᱮᱡᱽ ᱢᱮᱱᱟᱜ ᱛᱟᱭᱟ ᱩᱱᱤ ᱪᱷᱟᱲᱟ ᱩᱱᱤ ᱴᱟ ᱵᱟᱭ ᱞᱟᱦᱟ ᱫᱟᱲᱮᱜ
ᱵᱟᱝᱟ ᱵᱟᱝᱟ᱾
ᱚᱱᱟᱛᱮ ᱢᱟᱱᱮ ᱠᱟᱹᱴᱤᱡ ᱠᱷᱚᱡ ᱜᱮ ᱡᱩᱫᱤ ᱜᱤᱫᱽᱨᱟᱹᱢ ᱵᱮᱱᱟᱣᱮ ᱠᱷᱟᱡ ᱫᱚ ᱠᱟᱹᱴᱤᱡ ᱠᱷᱚᱡ ᱟᱢ ᱫᱚ ᱤᱭᱟᱹᱭᱟᱢ ᱦᱮᱣᱟᱭᱮᱢ ᱡᱟᱦᱟᱱᱟᱜ ᱨᱮᱜᱮ᱾ ᱦᱩᱸ ᱟᱫᱚ ᱚᱱᱠᱟᱜᱮ ᱟᱫᱚ ᱵᱟᱝᱠᱷᱟᱡ ᱫᱚ ᱚᱱᱮ ᱯᱟᱲᱦᱟᱣ ᱠᱮᱫ ᱡᱟᱦᱟᱸ ᱛᱤᱱᱟᱹᱜ ᱯᱟᱲᱦᱟᱣ ᱠᱮᱫ ᱯᱟᱲᱦᱟᱣ ᱠᱮ ᱵᱟᱭ ᱯᱟᱲᱦᱟᱣ ᱠᱮᱫ ᱵᱟᱭ ᱯᱟᱲᱦᱟᱣ ᱠᱮᱫ ᱟᱫᱚ ᱴᱷᱤᱠ ᱜᱮᱭᱟ᱾ ᱦᱮᱸ᱾ ᱚᱱᱠᱟ ᱜᱮᱛᱚ ᱟᱵᱚ ᱢᱟᱱᱮ ᱟᱹᱛᱩ ᱚᱲᱟᱜ ᱠᱚᱨᱮᱱᱟᱜ ᱡᱟᱦᱟᱸ᱾ ᱤᱭᱟᱹ ᱟᱨᱠᱤ ᱦᱮᱸ ᱚᱞᱚᱜ ᱯᱟᱲᱦᱟᱜ ᱚᱵᱚᱥᱛᱟ ᱫᱚ ᱚᱱᱠᱟ ᱜᱮᱛᱚ ᱡᱟᱦᱟᱸᱭ ᱜᱤᱫᱽᱨᱟᱹ ᱯᱟᱲᱦᱟᱣ ᱠᱷᱟᱱ ᱯᱟᱲᱦᱟᱣᱮ ᱠᱷᱟᱱ ᱟᱨ ᱵᱟᱠᱟᱱᱡ ᱫᱚ, ᱟᱫᱚ ᱡᱟᱭ ᱠᱚᱨᱟᱣ ᱱᱤᱡᱮ ᱛᱮᱜᱮ ᱟᱫᱚ ᱱᱤᱛᱚᱜ ᱫᱟᱬᱟᱱ ᱵᱟᱠᱷᱨᱟ ᱟᱫᱚ ᱪᱮᱫ ᱦᱩᱭᱩᱜᱼᱟ ᱚᱱᱟᱜᱮ
ᱟᱛᱩ ᱴᱚᱞᱟ ᱠᱚᱨᱮ ᱫᱚ ᱱᱚᱝᱠᱟᱜᱮ ᱢᱤᱫᱴᱟᱝ ᱜᱤᱫᱽᱨᱟᱹ ᱡᱩᱫᱤ ᱵᱟᱭ ᱯᱟᱲᱦᱟᱜ ᱠᱷᱟᱱ ᱩᱱᱤ ᱧᱮᱞᱛᱮ ᱟᱨᱚ ᱮᱴᱟᱜ ᱜᱤᱫᱽᱨᱟᱹ ᱦᱚᱸ ᱵᱟᱝᱠᱚ ᱯᱟᱲᱦᱟᱜ-ᱟ᱾
ᱵᱟᱝᱠᱚ ᱯᱟᱲᱦᱟᱜ-ᱟ ᱦᱳᱭ ᱟᱫᱚ ᱵᱟᱝ ᱟᱫᱚ ᱱᱚᱣᱟ ᱠᱚᱨᱮ ᱫᱚ ᱮᱠᱟᱞ ᱡᱮ ᱚᱞᱚᱜ ᱯᱟᱲᱦᱟᱜ ᱵᱟᱹᱱᱩᱜ-ᱟ ᱚᱱᱠᱟ ᱫᱚ ᱵᱟᱝ ᱢᱮᱱᱟᱜ ᱠᱚᱣᱟ ᱢᱮᱱᱟᱜ ᱫᱚ ᱵᱟᱝ ᱫᱚ ᱵᱟᱝ ᱯᱟᱲᱦᱟᱜ ᱠᱟᱱ ᱜᱮᱭᱟ᱾
ᱱᱮᱛᱟᱨ ᱫᱚ ᱧᱮᱞᱚᱜ ᱠᱟᱱᱟ ᱥᱟᱱᱛᱟᱲ ᱜᱤᱫᱽᱨᱟᱹ ᱠᱚ ᱟᱹᱰᱤ ᱜᱮᱠᱚ ᱥᱤᱠᱠᱷᱤᱛᱚ ᱠᱟᱱᱟ᱾ ᱥᱤᱫ ᱛᱮ ᱢᱮᱱᱟᱜ ᱠᱟᱜ ᱠᱚᱣᱟ, ᱡᱟᱦᱟᱸᱭᱟᱜ ᱮᱠᱫᱚᱢ ᱡᱮᱫ ᱟᱹᱰᱤ ᱡᱟᱹᱥᱛᱤ ᱛᱟᱦᱮᱱ ᱠᱟᱱᱟ ᱩᱱᱠᱩ ᱜᱤᱫᱽᱨᱟᱹ ᱜᱮ ᱚᱞᱚᱜ ᱯᱟᱲᱦᱟᱜ ᱜᱮᱠᱚ ᱥᱮᱬᱟᱭᱮᱫ-ᱟ᱾ ᱵᱟᱠᱷᱟᱱ ᱡᱮ ᱯᱚᱨᱤᱢᱟᱱ ᱛᱮ ᱱᱮᱛᱟᱨ
ᱟᱫᱚ ᱠᱟᱛᱷᱟ ᱫᱚ ᱦᱩᱭᱩᱜ ᱠᱟᱱᱟ ᱵᱮᱥᱤ ᱵᱟᱝ ᱨᱮᱦᱚᱸ ᱦᱮᱸ ᱱᱤᱡᱮᱨᱟᱜ ᱤᱭᱟᱹ ᱞᱮᱠᱟ ᱚᱛ ᱦᱟᱥᱟ ᱦᱮᱸᱥᱮ ᱡᱩᱢᱤ ᱡᱟᱭᱜᱟ ᱥᱟᱵ ᱫᱚᱦᱚ ᱞᱮᱠᱟ ᱦᱮᱸᱥᱮ ᱾ ᱥᱮ ᱵᱟᱧᱪᱟᱣ ᱫᱚᱦᱚ ᱞᱮᱠᱟ ᱟᱯᱱᱟᱨᱟᱜ ᱱᱤᱡᱮᱨᱟᱜ ᱟᱨᱠᱤ ᱩᱱᱟᱹᱜᱴᱟᱜ ᱫᱚ ᱱᱮᱛᱟᱨ ᱫᱚ ᱥᱤᱠᱠᱷᱤᱛᱚ ᱥᱮ ᱚᱞᱚᱜ ᱯᱟᱲᱦᱟᱣ ᱫᱚ ᱫᱚᱨᱠᱟᱨ ᱠᱟᱱ ᱜᱮᱭᱟ ᱱᱟᱦᱟᱜ ᱡᱟᱦᱟᱸ ᱡᱩᱜᱽ ᱥᱮᱴᱮᱨᱚᱜ ᱠᱟᱱᱟ ᱦᱮᱸ ᱥᱮ ᱾
ᱱᱤᱭᱟᱹ ᱡᱩᱜ ᱨᱮ ᱡᱩᱫᱤ ᱚᱞᱚᱜ ᱯᱟᱲᱦᱟᱣ ᱵᱟᱝ ᱛᱟᱦᱮᱱᱟ᱾ ᱮᱠᱫᱚᱢ ᱜᱮ ᱟᱹᱰᱤ ᱠᱚᱥᱴᱚ ᱜᱮᱭᱟ ᱾
ᱦᱳᱭ ᱦᱩᱸ ᱟᱨ ᱛᱟᱦᱚᱞᱮ ᱚᱱᱛᱮ ᱪᱟᱥ ᱟᱵᱟᱫ ᱠᱚᱫᱚ ᱪᱮᱫ ᱞᱮᱠᱟ?
ᱟᱞᱮ ᱱᱚᱛᱮ ᱫᱚ ᱪᱟᱥ ᱵᱟᱥ ᱫᱚ ᱛᱟᱨᱯ ᱵᱚᱪᱷᱚᱨ ᱨᱮ ᱵᱟᱨ ᱫᱷᱟᱣ ᱠᱚ ᱪᱟᱥᱟᱛᱚ ᱠᱷᱚᱨᱟ ᱠᱚ ᱨᱟᱠᱟᱵ ᱠᱟᱛᱮᱜ ᱫᱤᱭᱮ ᱵᱟᱫᱟᱢ ᱮᱢᱟᱱ ᱠᱚᱠᱚ ᱨᱚᱦᱚᱭ ᱞᱮᱜ-ᱟ ᱚᱱᱟ ᱠᱚᱫᱚ ᱨᱟᱠᱟᱵ ᱪᱟᱵᱟᱣ ᱠᱟᱫᱚ ᱟᱫᱚ ᱱᱤᱭᱟᱹ ᱜᱷᱟᱹᱲᱤᱡ ᱫᱚ ᱛᱚᱞᱟ ᱠᱚᱠᱚ ᱜᱤᱲᱤᱭᱮᱜ-ᱟ᱾
ᱟᱪᱪᱷᱟ ᱪᱤᱠᱠᱟᱹ ᱚᱱᱠᱟ ᱰᱤ ᱵᱷᱤ ᱥᱤ ᱠᱮᱱᱮᱞ ᱠᱚ ᱢᱮᱱᱟᱜ-ᱟ ᱥᱮ ᱱᱚᱝᱠᱟ ᱥᱮᱞᱳ ᱢᱮᱞᱳ ᱾
ᱵᱟᱝ ᱟᱞᱮ ᱱᱚᱣᱟ ᱥᱩᱨ ᱥᱩᱯᱩᱨ ᱫᱚ ᱚᱱᱟ ᱠᱚᱫᱚ ᱵᱟᱹᱱᱩᱜ ᱠᱟᱜ-ᱟ᱾ ᱟᱞᱮ ᱫᱚ ᱡᱟᱦᱟᱸᱜᱮ ᱢᱤᱱᱤ ᱚᱱᱟ ᱤᱫᱤ ᱛᱮᱜᱮ
ᱚᱱᱟ ᱚᱱᱟ ᱢᱤᱱᱤ ᱡᱟᱦᱟᱸ ᱫᱚ ᱥᱮᱞᱚ, ᱦᱮᱸ ᱚᱱᱟ ᱢᱤᱱᱤ ᱛᱮᱜ ᱵᱟᱝ᱾ ᱦᱩᱸ ᱵᱟ ᱵᱟᱨ ᱫᱷᱟᱣ ᱜᱮᱯᱮ ᱪᱟᱥᱟ ᱢᱟᱱᱮ ᱱᱤᱛᱳᱜ ᱦᱚᱸ ᱟᱨ ᱚᱱᱟ ᱫᱷᱚᱨᱚᱱ ᱦᱚᱸ᱾
ᱦᱮᱸ
ᱦᱩᱸ ᱦᱩᱸ ᱟᱨ ᱱᱚᱝᱠᱟ ᱟᱹᱞᱩ ᱠᱚ
ᱟᱹᱞᱩ ᱟᱹᱞᱩ ᱫᱚ ᱪᱟᱥ ᱫᱚᱠᱚ ᱪᱟᱥ ᱜᱮᱭᱟ ᱢᱮᱱ ᱠᱚᱢ ᱩᱱᱟᱹᱜ ᱴᱟ ᱫᱚ ᱵᱟᱝ᱾
ᱛᱟᱦᱚᱞᱮ ᱤᱭᱟᱹ ᱵᱟᱫᱟᱢ ᱡᱟᱹᱥᱛᱤ ᱵᱟᱝ?
ᱮ ᱵᱟᱫᱟᱢ ᱠᱚ ᱟᱨ ᱱᱚᱣᱟ ᱦᱩᱲᱩ ᱛᱤᱞᱢᱤᱧ, ᱛᱩᱲᱤ, ᱱᱚᱣᱟ ᱠᱚ ᱡᱟᱹᱥᱛᱤ ᱠᱚ ᱪᱟᱥᱟ ᱟᱨ ᱱᱚᱛᱮ ᱫᱚ
ᱱᱤᱛᱚᱜ ᱵᱟᱫᱟᱢ ᱫᱚ ᱱᱤᱛᱚᱜ ᱤᱭᱟᱹ ᱛᱩᱜ ᱨᱮᱱᱟᱜ ᱥᱤᱡᱤᱱ ᱛᱚ ᱵᱟᱝ?
ᱵᱟᱫᱟᱜ ᱛᱩᱫ ᱠᱟᱛᱮ ᱡᱚᱛᱚ ᱟᱹᱠᱷᱨᱤᱧ ᱞᱮᱜᱟ ᱠᱚ ᱟᱹᱠᱷᱨᱤᱧ ᱪᱟᱵᱟ ᱟᱠᱟᱫᱟ ᱾ ᱪᱵᱟᱭᱱᱟ ᱵᱟᱫᱟᱢ ᱨᱮ ᱥᱤᱡᱤᱱ ᱫᱚ ᱱᱤᱭᱟᱹ ᱜᱷᱟᱹᱲᱤᱡ ᱡᱚᱠᱷᱚᱱ ᱦᱳᱲᱳ ᱨᱮᱭᱟᱜ ᱥᱤᱡᱤᱱ ᱦᱤᱡᱩᱜ ᱠᱟᱱᱟ, ᱛᱚᱞᱟ ᱠᱚᱠᱚ ᱜᱤᱰᱤᱭᱮᱫᱟ ᱾
ᱟᱨ ᱛᱟᱦᱚᱞᱮ ᱵᱟᱡᱟᱢ ᱵᱟᱫᱟᱢ ᱨᱮᱱᱟᱜ ᱨᱮᱴ ᱫᱚ ᱚᱠᱟᱞᱮᱠᱟ ᱚᱱᱛᱮ ᱫᱚ? ᱵᱟᱡᱟᱨ ᱨᱮᱱᱟᱜ ᱫᱚᱨ?
ᱱᱮᱛᱟᱨ ᱫᱚ ᱵᱟᱫᱟᱢ ᱫᱚ ᱧᱮᱞᱚᱜ ᱠᱟᱱᱟ ᱾ ᱯᱩᱭᱞᱟᱹ ᱢᱤᱫᱴᱟᱝ ᱫᱟᱢ ᱛᱟᱨᱯᱚᱨᱮ ᱡᱚᱠᱷᱚᱱ ᱵᱟᱫᱟᱢ ᱩᱰᱩᱠᱚᱜ ᱠᱟᱱᱟ, ᱟᱹᱠᱷᱨᱤᱧᱮᱫ ᱟᱠᱚ ᱦᱚᱲ ᱛᱚᱠᱷᱚᱱ ᱢᱤᱫᱴᱮᱱ ᱫᱟᱢ ᱠᱚᱢ ᱵᱮᱥᱤᱭᱮᱫ ᱟᱠᱚ ᱾ ᱯᱳᱭᱞᱳ ᱧᱮᱞᱚᱜ ᱠᱟᱱ ᱛᱟᱦᱮᱸ ᱥᱟᱛ ᱦᱟᱡᱟᱨ ᱚᱱᱠᱟ, ᱱᱮᱛᱟᱨ ᱦᱚᱸ ᱧᱮᱞᱚᱜ ᱠᱟᱱᱟ ᱪᱷᱚ ᱦᱟᱡᱟᱨ ᱾
ᱪᱷᱚ ᱦᱟᱡᱟᱨ ᱢᱟᱱᱮ ᱟᱲᱜᱚ ᱨᱟᱠᱟᱵ ᱠᱟᱱᱟ ᱚᱱᱮ ᱵᱟᱫᱟᱢ ᱡᱚᱠᱷᱚᱱ ᱥᱟᱸᱜᱮ ᱠᱟᱱᱟ ᱦᱚᱲ ᱡᱚᱛᱚ ᱦᱚᱲ ᱠᱚ ᱨᱟᱠᱟᱵ ᱫᱚ ᱩᱱ ᱫᱚ ᱫᱟᱢ ᱠᱚ ᱠᱚᱢ ᱜᱚᱜ ᱠᱟᱜ ᱠᱟᱱᱟ ᱵᱟᱝ?
ᱦᱮᱸ ᱾
ᱦᱩᱸ ᱦᱩᱸ ᱦᱩᱸ᱾
ᱟᱨ ᱮᱢᱚᱱ ᱢᱤᱫᱴᱟᱝ ᱴᱟᱭᱤᱢ ᱨᱮ ᱩᱱᱠᱩ, ᱵᱟᱫᱟᱢ ᱨᱮᱱᱟᱜ ᱫᱟᱢ ᱠᱚ ᱡᱟᱹᱥᱛᱤᱭᱮᱫᱟ᱾ ᱡᱟᱦᱟᱸ ᱴᱟᱭᱤᱢ ᱨᱮᱫᱚ ᱵᱟᱫᱟᱢ ᱮᱠᱫᱚᱢ ᱜᱮ ᱠᱚᱢ ᱛᱟᱦᱮᱸᱱ ᱠᱟᱱᱟ ᱾
ᱦᱮᱸ ᱟᱫᱚ ᱦᱮᱸ ᱚᱱᱟ ᱫᱚ ᱡᱚᱛᱚ ᱡᱤᱱᱤᱥ ᱨᱮᱜᱮ ᱛᱚ ᱡᱟᱦᱟᱸᱱᱟᱜ ᱥᱚᱵᱡᱤ ᱢᱚᱵᱡᱤ ᱛᱚ ᱡᱚ ᱛᱚ ᱨᱮᱜᱮ ᱛᱚ ᱚᱱᱟ ᱡᱟᱦᱟᱸ ᱡᱚᱠᱷᱚᱱ ᱛᱟᱦᱮᱸᱱᱟ ᱡᱚᱛᱚ ᱦᱚᱲ ᱠᱚ ᱪᱟᱥᱟ ᱩᱱᱫᱚ ᱠᱚᱢᱚᱜ ᱜᱮᱭᱟ, ᱦᱚᱸᱜᱼᱚᱭ ᱡᱮᱢᱚᱱ ᱟᱹᱞᱩ ᱟᱹᱞᱩ ᱡᱮᱢᱚᱱ ᱛᱚ ᱛᱤᱱᱥᱚ ᱴᱟᱠᱟ ᱵᱚᱥᱛᱟ ᱾
ᱦᱩᱸ ᱾
ᱟᱨ ᱡᱚᱠᱷᱚᱱ ᱵᱟᱝ ᱛᱟᱦᱮᱸᱱᱟ ᱦᱟᱱᱟ ᱤᱭᱟᱹ ᱫᱤᱱ ᱥᱮᱴᱮᱨᱚᱜᱼᱟ, ᱩᱱ ᱥᱚᱢᱚᱭ ᱫᱚ ᱧᱮᱞᱢᱮ ᱨᱮᱭᱟᱲ ᱫᱤᱱ ᱥᱮ ᱤᱭᱟᱹ ᱫᱤᱱ ᱩᱱ ᱥᱚᱢᱚᱭ ᱫᱚ ᱧᱮᱞᱢᱮ ᱚᱱᱟ ᱯᱟᱸᱪᱥᱚ ᱪᱷᱚᱥᱚ ᱪᱷᱟᱲᱟ ᱵᱚᱥᱛᱟ ᱵᱟᱢ ᱧᱟᱢᱟ᱾ ᱦᱩᱸ ᱱᱚᱱᱛᱮ ᱟᱞᱮ ᱥᱮᱫ ᱡᱟᱦᱟᱸ ᱨᱮᱴ,
ᱦᱮᱸ ᱾ ᱟᱯᱮ ᱚᱱᱛᱮ ᱫᱚ ᱫᱟᱜ ᱡᱟᱹᱲᱤ ᱠᱚ ᱪᱮᱫ ᱞᱮᱠᱟ?
ᱦᱩᱸ, ᱫᱟᱜ ᱡᱟᱹᱲᱤ ᱫᱚ ᱡᱟᱹᱲᱤᱭᱮᱫ ᱜᱮᱭᱟ ᱚᱱᱠᱟ ᱫᱤᱱᱟᱹᱢ ᱞᱮᱠᱟ ᱫᱚ ᱴᱟᱠ ᱴᱩᱠ ᱫᱚ ᱢᱟᱱᱮ ᱫᱷᱩᱲᱤ ᱞᱚᱦᱚᱫ ᱞᱮ ᱠᱟ, ᱠᱤᱪᱷᱩ ᱫᱤᱱ ᱫᱚ ᱟᱨ ᱢᱤᱢᱤᱫ ᱢᱤᱫ ᱫᱤᱱ ᱫᱚ ᱱᱚᱝᱠᱟᱭ ᱫᱟᱜ ᱠᱮᱫᱟ ᱜᱚᱴᱟᱭ ᱪᱟᱯᱮ ᱠᱮᱫᱟ ᱾ ᱪᱟᱨᱟ ᱜᱤᱰᱤ ᱠᱚᱦᱚᱸ ᱱᱤᱛ ᱫᱚ ᱦᱟᱸᱜ ᱦᱟᱯᱮ ᱵᱟᱝ ᱜᱟᱱᱚᱜ ᱠᱟᱱᱟ ᱾
ᱟᱯᱮ ᱚᱱᱛᱮ ᱵᱚᱪᱷᱚᱨ ᱨᱮ ᱪᱮᱫ ᱞᱮᱠᱟ ᱠᱚ ᱪᱟᱥᱟ?
ᱟᱞᱮ ᱱᱚᱱᱛᱮ ᱫᱚ ᱵᱚᱪᱷᱚᱨ ᱨᱮᱫᱚ ᱵᱟᱨ ᱫᱷᱟᱹᱣ ᱜᱮ ᱪᱟᱥ ᱟᱞᱮ ᱟᱞᱮ ᱫᱚ, ᱠᱤᱪᱷᱩ ᱡᱟᱭᱜᱟ ᱡᱟᱦᱟᱸ ᱠᱚᱨᱮ ᱚᱱᱠᱟ ᱰᱤ. ᱵᱷᱤ. ᱥᱤ. ᱠᱮᱱᱮᱞ ᱠᱚ ᱪᱟᱞᱟᱣ ᱟᱠᱟᱱᱟ ᱚᱱᱟ ᱠᱚᱨᱮ ᱫᱚ, ᱟᱨ ᱵᱟᱫᱽ ᱵᱟᱹᱠᱤ ᱡᱟᱭᱜᱟ ᱠᱚᱨᱮᱫ ᱫᱚ ᱚᱱᱠᱟ ᱢᱤᱫ ᱫᱷᱟᱣ ᱜᱮ ᱡᱟᱦᱟᱸ ᱫᱚ ᱥᱮᱨᱢᱟ ᱡᱟᱹᱲᱤ ᱵᱷᱚᱨᱥᱟ ᱾
ᱟᱯᱮ ᱚᱱᱟ, ᱚᱱᱛᱮ ᱫᱚ ᱡᱟᱹᱥᱛᱤ ᱪᱮᱫ ᱫᱚᱠᱚ ᱨᱚᱦᱚᱭ ᱵᱟᱲᱟᱭᱟ ᱡᱟᱹᱥᱛᱤ?